ᱦᱮᱸ ᱢᱮᱱ ᱫᱟᱞᱤᱧ ᱪᱮᱫ ᱞᱮᱠᱟ ᱟᱹᱞᱤᱧ ᱟᱲᱟᱝ ᱟᱸᱡᱚᱢᱚᱜ ᱠᱟᱱᱟ
ᱦᱮᱸ ᱢᱚᱸᱡᱽ ᱜᱮ ᱟᱸᱡᱚᱢᱚᱜ ᱠᱟᱱᱟ
ᱟᱪᱪᱷᱟ ᱢᱚᱸᱡᱽ ᱜᱮ ᱟᱸᱡᱚᱢᱚᱜ ᱠᱟᱱ ᱠᱷᱟᱱ ᱢᱟ ᱟᱹᱰᱤ ᱢᱚᱸᱡᱽ ᱟᱫᱚ ᱱᱚᱝᱠᱟ ᱜᱮ ᱡᱮᱢᱚᱱ ᱢᱩᱪᱟᱹᱫ ᱫᱷᱟᱹᱨᱤᱡ ᱟᱸᱡᱚᱢᱚᱜ ᱟᱫ ᱪᱮᱫ ᱵᱮᱱ ᱪᱤᱠᱟᱭ ᱫᱟ ᱛᱚᱵᱮ ᱱᱤᱛᱚᱜ ᱫᱚ ᱮᱠᱟᱞ ᱠᱚᱞ ᱜᱮ ᱠᱚ ᱢᱮᱱᱟ ᱵᱟᱝ ᱞᱟᱜᱟᱜ ᱠᱟᱱ ᱛᱟᱦᱮᱱ ᱮᱱᱟᱱ ᱢᱟ ᱤᱱᱟᱹ ᱜᱮᱞᱟᱝ ᱠᱟᱴᱟᱣ ᱠᱮᱫᱼᱟ ᱛᱚ ᱟᱫᱚ ᱠᱟᱴᱟᱣ ᱠᱟᱛᱮ ᱟᱫᱚᱜ ᱯᱟᱥᱮᱤᱭᱤᱭᱟᱹ ᱠᱟᱱ ᱛᱟᱦᱮᱱᱟ ᱯᱨᱚᱥᱮᱥ ᱨᱮ ᱪᱟᱞᱟᱜ ᱛᱟᱦᱮᱱᱟ ᱵᱚᱞᱮ ᱮᱱᱰᱤᱝ ᱚᱜ ᱠᱟᱱ ᱛᱟᱦᱮᱱᱟ ᱛᱚ ᱚᱱᱟ ᱤᱭᱟᱹ ᱛᱮᱜᱮ ᱵᱟᱝ ᱦᱩᱭᱩᱜᱼᱟ ᱚᱠᱟ ᱥᱚᱢᱚᱭ ᱫᱚ
ᱦᱮᱸ ᱟᱹᱞᱤᱧᱟᱜ ᱦᱚᱸ ᱵᱟᱝ ᱜᱟᱱ ᱞᱮᱱᱟ ᱢᱤᱫᱴᱷᱮᱱ ᱧᱮᱞ ᱫᱟᱞᱤᱧ ᱵᱟᱛᱤᱞ ᱞᱮᱱᱟ
ᱟᱫᱚᱞᱧ ᱢᱮᱱᱮᱫᱫᱟ ᱟᱯᱮ ᱟᱪᱷᱟ ᱱᱤᱛᱚᱜ ᱞᱤᱧ ᱠᱚᱞ ᱫᱟᱲᱲᱟ ᱟᱠᱟᱫ ᱜᱮ ᱪᱮᱫ ᱞᱮᱠᱟ ᱠᱟᱱᱟ ᱵᱟᱝᱠ ᱞᱮᱠᱟ ᱠᱟᱱᱟ ᱟᱫᱚ ᱚᱱᱟᱛᱮᱞᱤᱧ ᱠᱚᱞ ᱛᱟᱲᱟ ᱠᱮᱼᱟ ᱟᱫᱚ ᱪᱮᱫ ᱯᱮ ᱪᱤᱠᱟᱹ ᱵᱟᱲᱟᱭ ᱫᱟ ᱛᱚᱵᱮ ᱱᱤᱛᱳᱜ ᱵᱮᱞᱟ ᱥᱚᱢᱳᱭ
ᱱᱤᱛᱚᱜ ᱫᱚ ᱤᱧ ᱫᱩᱲᱩᱵ ᱵᱟᱲᱟ ᱟᱠᱟᱱᱤᱧ ᱫᱟᱜ ᱠᱚ ᱡᱚᱨᱚᱭᱮᱫ ᱜᱮᱭᱟ ᱟᱫᱚ ᱱᱮᱴᱳᱣᱟᱨᱠ ᱠᱚ ᱵᱟᱭ ᱧᱟᱢ ᱫᱟ ᱴᱟᱣᱟᱨ ᱠᱚ
ᱟᱪᱪᱷᱟ ᱱᱚᱜ ᱚᱚᱭ ᱟᱞᱮᱥᱮᱫ ᱢᱟ ᱱᱚᱜ ᱚᱚᱭ ᱨᱤᱢᱤᱞ ᱠᱟᱜ ᱨᱤᱢᱤᱞ ᱢᱟ ᱟᱹᱰᱤ ᱠᱟᱡᱟᱜ ᱜᱮ ᱫᱟᱜ ᱫᱚ ᱮᱠᱟᱞ ᱜᱮ ᱵᱟᱭ ᱫᱟᱜ ᱮᱫᱟ ᱱᱤᱛ ᱦᱟᱹᱵᱤᱡ ᱛᱮ ᱟᱫᱚ ᱚᱱᱟᱛᱮ ᱱᱚᱜᱼᱚᱭ ᱫᱩᱲᱩᱵ ᱵᱟᱲᱟ ᱦᱩᱭᱠᱟᱱᱟ ᱵᱟᱨᱦᱮ ᱥᱮᱫ ᱨᱮᱜᱮ ᱟᱨ ᱪᱮᱫ ᱮᱢ ᱪᱠᱟᱭᱟ ᱥᱮᱫ ᱟᱪᱪᱷᱟ ᱱᱮᱛᱟᱨ ᱠᱟᱛᱮ ᱟᱞᱮ ᱥᱮᱫ ᱢᱟ ᱩᱞ ᱠᱚ ᱟᱪᱟᱨᱮᱫ ᱠᱟᱱ ᱟᱹᱰᱤ ᱡᱟᱠᱟᱞᱮ ᱟᱪᱟᱨ ᱠᱟᱜᱼᱟ ᱵᱚᱞᱮ ᱟᱫᱚ ᱟᱞᱮ ᱩᱞ ᱫᱚ ᱢᱤᱫᱴᱮᱱ ᱫᱚ ᱢᱮᱛᱟᱜ ᱢᱮᱭᱟ ᱱᱮᱛᱟᱨ ᱦᱚᱸ ᱵᱟᱢ ᱵᱤᱞᱤ ᱟᱠᱟᱱᱟ ᱯᱩᱨᱟᱹ ᱵᱮᱨᱮᱞ ᱜᱮᱭᱟ᱾ ᱟᱫᱚ ᱚᱱᱟ ᱫᱚ ᱯᱩᱨᱟᱹ ᱞᱮ ᱟᱪᱟᱨ ᱠᱟᱫᱟ, ᱱᱤᱛᱚᱜ ᱜᱮ ᱱᱮᱛᱟᱨ ᱦᱚᱞᱟ ᱢᱟᱫᱷᱮᱨ ᱜᱮ ᱟᱪᱪᱷᱟ ᱟᱯᱮ ᱥᱮᱫ ᱛᱚ ᱩᱞ ᱠᱚᱫᱚ ᱵᱤᱞᱤ ᱵᱟᱲᱟᱭᱱᱟ ᱥᱮ ᱟᱹᱣᱨᱤ ᱵᱤᱞᱤᱼᱟ?
ᱟᱞᱮ ᱥᱮᱫ ᱢᱟ ᱩᱞ ᱠᱚ ᱵᱤᱞᱤ ᱠᱟᱛᱮᱜ ᱡᱚᱛᱚ ᱧᱩᱨ ᱪᱟᱵᱟᱣ ᱟᱠᱟᱱᱟ ᱟᱨ ᱟᱪᱟᱨ ᱠᱚ ᱦᱟᱸᱜ ᱫᱤᱱ ᱠᱚᱨᱮ ᱜᱮᱞᱮ ᱟᱪᱟᱨ ᱵᱟᱲᱟ ᱟᱠᱟᱫᱟ᱾ ᱱᱮᱛᱟᱨ ᱫᱚ ᱩᱞ ᱵᱟᱹᱱᱩᱜᱼᱟ ᱟᱨᱠᱤ ᱚᱱᱠᱟ ᱫᱚ ᱟᱹᱣᱨᱤ ᱵᱟᱝᱻ ᱵᱟᱝ ᱵᱤᱞᱤᱜ ᱠᱟᱱᱟ ᱧᱩᱨ ᱪᱟᱵᱟᱭᱮᱱᱟ ᱡᱷᱚᱛᱚ᱾
ᱟᱫᱚ ᱟᱞᱮ ᱥᱮᱫ ᱫᱚ ᱱᱚᱜᱼᱚᱭ ᱩᱞ ᱠᱚᱦᱚᱸ ᱟᱹᱰᱤ ᱜᱟᱱ ᱠᱚ ᱟᱢᱥᱤᱭ ᱜᱮᱭᱟ ᱵᱚᱞᱮ ᱚᱱᱟ ᱟᱢᱥᱤ ᱫᱚ ᱢᱮᱱ ᱠᱟᱛᱮᱫ ᱫᱚ ᱵᱚᱞᱮ ᱞᱟᱦᱟᱨᱮ ᱚᱱᱟ ᱯᱟᱛᱲᱟᱜ ᱥᱮ ᱢᱮᱛᱟ ᱜᱟ ᱡᱟᱝ ᱡᱚᱠᱷᱚᱱᱟᱜ ᱵᱮᱱᱟᱜᱼᱟ ᱛᱚ ᱚᱱᱟ ᱞᱟᱦᱟ ᱨᱮᱫᱚ ᱠᱩ ᱚᱱᱟ ᱠᱩᱭᱩ ᱜᱮ ᱦᱟᱸᱜ ᱡᱚᱠᱷᱚᱱ ᱛᱟᱦᱮᱱᱟ ᱟᱫᱚ ᱚᱸᱰᱮ ᱜᱮᱠᱩ ᱜᱮᱫ ᱫᱟᱜ ᱨᱮᱠᱚ ᱦᱚᱭᱚ ᱠᱟᱛᱮ ᱠᱚ ᱨᱚᱦᱚᱲ ᱠᱟᱜᱼᱟ ᱟᱨ ᱠᱩ ᱦᱚᱭᱚ ᱠᱟᱛᱮ ᱠᱩ ᱨᱚᱦᱚᱲ ᱠᱟᱜ ᱟ ᱟᱫᱚ ᱚᱱᱟᱜᱮ ᱟᱞᱮ ᱥᱮᱫ ᱫᱚ ᱠᱩ ᱟᱢᱥᱤ ᱠᱟᱜᱼᱟ ᱟᱫᱚ ᱚᱱᱟ ᱡᱚᱠᱷᱚᱱᱮᱢ ᱡᱚᱢᱟ ᱦᱟᱜ ᱛᱟᱭᱱᱚᱢ ᱫᱟᱨᱟᱢ ᱚᱱᱟ ᱦᱮᱲᱦᱮᱫ ᱥᱚᱢᱚᱭ ᱨᱮ ᱚᱠᱟ ᱫᱚ ᱵᱟᱹᱭᱦᱟᱹᱲ ᱥᱮᱫ ᱨᱮ ᱥᱮ ᱚᱱᱟ ᱤᱭᱟᱹ ᱩᱱᱠᱩ ᱥᱚᱸᱜᱮ ᱛᱷᱚᱲᱟ ᱛᱷᱚᱲᱟ ᱚᱱᱟ ᱟᱹᱞᱩ ᱜᱮ ᱞᱟᱜᱟᱣ ᱠᱟᱛᱮᱫ ᱥᱮ ᱚᱠᱟ ᱥᱚᱢᱚᱭ ᱦᱟᱜ ᱦᱟᱠᱩ ᱧᱟᱢᱟᱜ ᱟ ᱩᱱᱠᱩ ᱜᱮᱡᱮᱨ ᱦᱟᱠᱩ ᱜᱮ ᱩᱱᱠᱩ ᱥᱚᱸᱜᱮ ᱥᱟᱞᱟᱜ ᱞᱟᱜᱟᱣ ᱠᱟᱛᱮᱢ ᱡᱚᱢᱟ ᱫᱚ ᱟᱹᱰᱤ ᱥᱤᱵᱤᱞ ᱵᱩᱡᱷᱟᱹᱜᱼᱟ ᱟᱪᱪᱷᱟ ᱟᱯᱮᱥᱮᱫ ᱚᱱᱛᱮ ᱩᱞ ᱠᱚᱯᱮ ᱟᱢᱥᱤ ᱵᱟᱲᱟᱭ ᱜᱮᱭᱟ ᱥᱮ ᱵᱟᱝ?
ᱦᱮᱸ ᱩᱞ ᱠᱩᱫᱚ ᱠᱚ ᱟᱢᱥᱭᱟ ᱟᱞᱮ ᱥᱮᱫ ᱦᱚᱸ ᱚᱱᱠᱟᱜ ᱜᱮ ᱱᱮᱛᱟᱨ ᱫᱤᱱ ᱫᱚ ᱩᱸ ᱦᱩᱸ ᱫᱚᱢᱮ ᱫᱟᱜᱟᱭ ᱛᱚ ᱟᱞᱮᱥᱮᱫ ᱫᱚ ᱮᱠᱮᱱ ᱜᱮ ᱵᱟᱹᱭᱦᱟᱹᱲ ᱠᱟᱱᱟ ᱫᱚ ᱫᱚᱢᱮ ᱦᱟᱹᱠᱩ ᱠᱟᱴᱠᱚᱢ ᱠᱚ ᱜᱚᱝᱦᱟ ᱠᱩ ᱫᱚᱢᱮ ᱞᱮ ᱦᱟᱞᱟᱝ ᱠᱚᱣᱟ ᱟᱫᱚ ᱩᱛᱩ ᱵᱟᱲᱟ ᱠᱚᱣᱟᱞᱮ ᱩᱱᱠᱩ ᱟᱹᱰᱤ ᱢᱚᱸᱡᱽ ᱥᱤᱵᱤᱞᱟ ᱠᱟᱹᱴᱤᱡ ᱡᱚᱡᱚ ᱧᱚᱜ᱾
ᱦᱮᱸ ᱡᱚ ᱡᱚ ᱟᱹᱰᱤ ᱜᱮ ᱥᱤᱵᱤᱞ ᱵᱩᱡᱷᱟᱹᱜᱼᱟ ᱚᱱᱟ ᱡᱚᱠᱷᱚᱱ ᱡᱚᱢᱟᱜ ᱛᱚ ᱟᱹᱰᱤ ᱱᱟᱯᱟᱭ ᱵᱩᱡᱷᱟᱹᱜᱼᱟ᱾
ᱦᱮᱸ ᱟᱹᱰᱤ ᱦᱚᱲᱜᱤᱧ ᱧᱮᱞ ᱟᱠᱟᱫ ᱠᱚᱣᱟ ᱟᱨᱦᱚᱸ ᱦᱮᱸ ᱩᱱᱠᱩ ᱩᱞ ᱨᱩᱢ ᱟᱨ ᱡᱟᱸᱦᱟ ᱢᱟᱱᱮ ᱩᱱᱠᱩ ᱨᱚᱠᱚᱡ ᱠᱚ ᱢᱮᱱᱟᱜ ᱠᱚᱣᱟ ᱦᱮᱸᱥᱮ ᱩᱱᱠᱩ ᱨᱚᱠᱚᱡ ᱠᱚ ᱩᱛᱩ ᱠᱚᱣᱟ ᱩᱱᱠᱩ ᱟᱢᱲᱟ ᱥᱟᱞᱟᱜ ᱠᱚ ᱠᱚ ᱩᱛᱩᱭᱟ ᱟᱹᱰᱤ ᱪᱮᱦᱨᱟ ᱫᱚᱢᱮ ᱥᱤᱵᱤᱞᱟ ᱞᱟᱹᱭ ᱟᱠᱚ ᱤᱧ ᱡᱚᱢ ᱫᱚ ᱵᱟᱹᱧ ᱡᱚᱢ ᱵᱟᱲᱟ ᱟᱠᱟᱫᱟ ᱮᱸ ᱠᱷᱟᱡ ᱦᱮᱸ ᱟᱸᱡᱚᱢ ᱵᱟᱲᱟ ᱟᱠᱟᱫ ᱠᱚᱣᱟᱹᱧ ᱜᱟᱛᱮ ᱠᱚ᱾
ᱦᱮᱸ ᱟᱹᱰᱤ ᱜᱮ ᱥᱤᱵᱤᱞ ᱵᱩᱡᱷᱟᱹᱜᱼᱟ ᱚᱱᱟ ᱩᱞ ᱠᱚ ᱡᱚᱠᱷᱚᱱᱮᱢ ᱞᱟᱜᱟᱣ ᱠᱚᱣᱟ ᱥᱮ ᱚᱱᱟ ᱩᱞ ᱵᱟᱝ ᱠᱟᱛᱮᱫ ᱡᱚᱠᱷᱚᱱ ᱡᱚᱡᱚ ᱡᱤᱱᱤᱥ ᱟᱢᱵᱽᱲᱟ ᱦᱚᱸᱢ ᱞᱟᱜᱟᱣᱟᱜᱼᱟ ᱚᱱᱟ ᱦᱟᱹᱠᱩ ᱩᱛᱩ ᱨᱮ, ᱚᱱᱟ ᱜᱮᱡᱮᱨ ᱦᱟᱹᱠᱩ ᱚᱠᱟ ᱵᱟᱹᱭᱦᱟᱹᱲ ᱠᱚᱨᱮ ᱦᱟᱸᱜ ᱰᱟᱹᱲᱠᱟᱹᱜ ᱯᱩᱴᱷᱤ ᱠᱩ ᱟᱢᱚᱜᱼᱟ ᱥᱮ ᱯᱩᱴᱷᱤ ᱦᱟᱹᱠᱩ, ᱥᱮ ᱟᱭᱢᱟ ᱞᱮᱠᱟᱱ ᱦᱟᱹᱠᱩ ᱢᱮᱱᱟᱜ ᱠᱚᱣᱟ ᱦᱟᱸᱜ ᱡᱚᱠᱷᱚᱱ ᱩᱱᱠᱩ ᱥᱚᱸᱜᱮ ᱮᱢ ᱩᱛᱩᱭᱟ ᱛᱚ ᱟᱢᱲᱟ ᱠᱚ ᱢᱮᱥᱟᱞᱟᱜᱼᱟ, ᱛᱚ ᱟᱹᱰᱤ ᱥᱤᱵᱤᱞ ᱵᱩᱡᱷᱟᱹᱜᱼᱟ ᱚᱱᱟ ᱫᱚ ᱡᱚᱢ ᱨᱮ ᱨᱟᱥᱤ ᱦᱚᱸ ᱵᱚᱞᱮ ᱟᱹᱰᱤ ᱱᱟᱯᱟᱭ ᱮᱢ ᱵᱩᱡᱷᱟᱹᱣᱟ ᱡᱚᱢ ᱨᱮᱦᱚᱸ ᱟᱪᱪᱷᱟ ᱟᱯᱮ ᱥᱮᱱ ᱚᱱᱛᱮ ᱫᱚ ᱦᱟᱹᱠᱩ ᱠᱚᱫᱚ ᱠᱚ ᱧᱟᱢ ᱦᱮᱸ ᱨᱚᱲ ᱢᱮ
ᱟᱯᱮᱥᱮᱫ ᱤᱭᱟᱹ ᱟᱢᱲᱟ ᱫᱟᱨᱮ ᱠᱚ ᱢᱮᱱᱟᱜᱼᱟ ᱥᱮ ᱵᱟᱹᱱᱩᱜᱼᱟ ᱟᱞᱮᱥᱮᱜ ᱢᱟ ᱟᱢᱲᱟ ᱫᱟᱨᱮ ᱫᱚ ᱪᱟᱢᱵᱟ ᱞᱮᱠ ᱠᱟ ᱪᱟᱵᱟᱣ ᱠᱟᱱᱟ, ᱧᱮᱞᱫᱟᱹᱧ ᱟᱢᱲᱟ ᱫᱟᱨᱮ ᱫᱚ ᱢᱤᱫ ᱵᱟᱨᱭᱟ ᱦᱚᱸ ᱵᱟᱹᱱᱩᱜᱼᱟ ᱟᱨᱠᱤ ᱟᱞᱮᱥᱮᱫ ᱪᱟᱵᱟ ᱩᱛᱟᱹᱨ ᱟᱠᱟᱱᱟ᱾
ᱟᱞᱮᱥᱮᱫ ᱫᱚ ᱱᱚᱜᱼᱚᱭ ᱟᱢᱲᱟ ᱫᱟᱨᱮ ᱟᱞᱮ ᱥᱮᱫ ᱫᱚ ᱢᱮᱱᱟᱜ ᱜᱮᱭᱟ ᱟᱢᱲᱟ ᱫᱟᱨᱮ ᱠᱚᱫᱚ ᱟᱹᱰᱤ ᱜᱟᱱ ᱜᱮ ᱢᱮᱱᱟᱜᱼᱟ ᱢᱮᱛᱟᱜ ᱢᱮ᱾ ᱟᱞᱮ ᱚᱲᱟᱜ ᱥᱩᱨ ᱨᱮᱜᱮ ᱵᱟᱨᱭᱟ ᱟᱢᱲᱟ ᱟᱢᱨᱟ ᱫᱟᱨᱮ ᱟᱠᱟᱱᱟ ᱦᱟᱸᱜ, ᱟᱫᱚ ᱚᱱᱟᱫᱚ ᱞᱟᱹᱴᱩ ᱞᱟᱹᱴᱩ ᱜᱮᱭᱟ ᱟᱨ ᱵᱚᱞᱮ ᱱᱤᱭᱟᱹ ᱫᱚᱢ ᱜᱮ ᱱᱚᱜᱼᱚᱭ ᱟᱹᱜᱩ ᱞᱮᱫᱟ ᱦᱟᱸᱜ ᱡᱚᱢ ᱞᱟᱜᱟ ᱦᱩᱭᱱᱟ ᱟᱹᱰᱤ ᱜᱮ ᱥᱤᱵᱤᱞ ᱵᱩᱡᱷᱟᱹᱜ ᱠᱟᱱᱟ ᱟᱢᱲᱟ ᱪᱟᱹᱴᱱᱤ ᱠᱚ ᱦᱩᱭ ᱵᱟᱲᱟᱭ ᱮᱱᱟ ᱟᱫᱚ ᱟᱹᱰᱤᱜᱟᱱ ᱫᱚ ᱦᱟᱸᱜ ᱵᱟᱝ ᱢᱤᱫ ᱫᱚᱢ ᱜᱮ ᱡᱚᱢ ᱵᱟᱲᱟ ᱦᱩᱭ ᱞᱮᱱᱟ ᱚᱱᱟᱛᱮ ᱟᱫᱚ ᱟᱯᱮ ᱥᱮᱫ ᱫᱚ ᱮᱠᱟᱞ ᱜᱮ ᱵᱟᱹᱱᱩᱜᱼᱟ ᱥᱮ ᱪᱮᱫ ᱚᱱᱟ ᱩᱛ ᱛᱩ ᱛᱮᱭᱟᱜ ᱠᱚᱫᱚ ᱪᱮᱫ ᱛᱮᱯᱮ ᱢᱮᱥᱟᱞ ᱵᱟᱲᱟ ᱠᱚᱣᱟ ᱟᱢᱲᱟ ᱨᱮᱫᱚ ᱵᱟᱯᱮ ᱢᱮᱥᱟᱞᱟ?
ᱵᱟᱝ ᱟᱫᱚ ᱟᱞᱮ ᱥᱮᱫ ᱫᱚ ᱟᱢᱲᱟ ᱵᱟᱹᱱᱩᱜ ᱠᱷᱟᱹᱛᱤᱨ ᱛᱮ ᱟᱞᱮ ᱫᱚ ᱩᱞ ᱞᱮ ᱟᱢᱥᱤ ᱠᱟᱜᱼᱟ ᱥᱮ ᱟᱪᱟᱨ ᱠᱚᱞᱮ ᱵᱮᱱᱟᱣ ᱮᱫᱟ ᱟᱨ ᱮᱢᱱᱤ ᱡᱟᱦᱟᱸ ᱵᱮᱨᱮᱞ ᱩᱞ ᱛᱟᱦᱮᱸ ᱠᱟᱱᱟ ᱦᱳᱭ ᱚᱱᱟᱠᱚ ᱟᱛᱮᱫ ᱦᱚᱸᱞᱮ ᱩᱛᱩ ᱵᱟᱲᱟᱭᱮᱫ ᱛᱟᱦᱮᱱᱟ᱾
ᱦᱩᱸ ᱟᱪᱪᱷᱟ᱾ ᱟᱞᱮ ᱥᱮᱫ ᱦᱚᱸ ᱱᱚᱜᱼᱚᱭ ᱩᱞ ᱠᱚᱫᱚ ᱟᱢᱥᱤ ᱦᱩᱭᱩᱜ ᱜᱮᱭᱟ ᱤᱱᱟᱹ ᱵᱟᱫ ᱠᱟᱛᱮ ᱟᱪᱟᱨ ᱠᱚᱦᱚᱸ ᱠᱚ ᱵᱮᱱᱟᱣ ᱵᱟᱲᱟᱭ ᱜᱮᱭᱟ ᱟᱞᱮ ᱥᱮᱫ ᱫᱚ ᱟᱹᱰᱤ ᱜᱟᱱ ᱜᱤ᱾ ᱟᱨ ᱟᱞᱮ ᱥᱮᱫ ᱱᱮᱛᱟᱨᱤᱧ ᱧᱮᱞᱫᱟ ᱟᱹᱰᱤ ᱡᱟᱹᱥᱛᱤ ᱚᱱᱟ ᱟᱪᱟᱨ ᱠᱚ ᱵᱮᱱᱟᱣᱫᱟ ᱩᱞ ᱟᱪᱟᱨ ᱦᱚᱸ ᱥᱮ ᱤᱱᱟᱹ ᱵᱟᱫ ᱠᱟᱛᱮᱫ ᱟᱢᱲᱟ ᱦᱚᱸᱢ ᱟᱪᱟᱨ ᱫᱟᱲᱮᱜ ᱜᱮᱭᱟ ᱩᱞ ᱟᱢᱵᱽᱲᱟ ᱱᱤᱢᱩ ᱠᱚᱠᱚ ᱟᱪᱟᱨ ᱠᱟᱜ ᱠᱟᱱᱟ ᱟᱨ ᱚᱱᱟ ᱡᱚᱡᱚ ᱠᱚᱦᱚᱸ ᱮᱠᱟᱞ ᱠᱚ ᱟᱪᱟᱨᱮᱜᱼᱟ ᱚᱱᱟ ᱫᱚ ᱟᱹᱰᱤ ᱥᱤᱵᱤᱞ ᱵᱩᱡᱷᱟᱹᱜᱼᱟ ᱛᱟᱭᱚᱢ ᱛᱮ ᱡᱚᱠᱷᱚᱱᱮᱢ ᱡᱚᱢᱟ ᱛᱚ ᱟᱹᱰᱤ ᱱᱟᱯᱟᱭ ᱵᱩᱡᱷᱟᱹᱜᱼᱟ ᱚᱱᱟ ᱡᱚᱢ ᱨᱮ ᱟᱪᱷᱟ ᱟᱯᱮᱥᱮᱫ ᱚᱱᱟ ᱩᱞ ᱟᱢᱲᱟ ᱡᱚᱡᱚ ᱱᱚᱣᱟ ᱠᱚ ᱟᱨ ᱪᱮᱫ ᱠᱚ ᱟᱪᱟᱨ ᱵᱟᱲᱟᱭ ᱜᱮᱭᱟ
ᱦᱮᱸ ᱱᱚᱶᱟ ᱠᱚᱜᱮ ᱟᱪᱟᱨ ᱵᱟᱲᱟᱧ ᱧᱮᱞ ᱟᱠᱟᱫ ᱠᱚᱣᱟ ᱟᱫᱚ ᱚᱱᱠᱟ ᱫᱚ ᱫᱟᱨᱮ ᱠᱚᱫᱚ ᱵᱟᱹᱱᱩᱜ ᱟᱫᱚ ᱟᱪᱟᱨ ᱞᱮᱠᱟ᱾ ᱱᱟᱜ ᱠᱚ ᱫᱚ ᱱᱚᱣᱟ ᱴᱚᱠᱴᱟᱜ ᱠᱚᱜᱮ ᱠᱚ ᱟᱥᱟᱨ ᱵᱟᱲᱟᱭ ᱜᱮᱭᱟ᱾
ᱦᱩᱸ
ᱢᱮᱱᱫᱟᱹᱧ ᱟᱢ ᱫᱚ ᱤᱭᱟᱹ ᱫᱟᱠᱟ ᱩᱛᱩ ᱤᱥᱤᱱ ᱠᱚᱢ ᱵᱟᱲᱟᱭ ᱜᱮᱭᱟ ᱥᱮ ᱵᱟᱝ?
ᱦᱮᱸ ᱱᱤᱛᱚᱜ ᱢᱟ ᱛᱮᱦᱮᱧᱚᱜ ᱵᱟᱦᱨᱮ ᱨᱤᱧ ᱛᱟᱦᱮᱱ ᱠᱟᱱᱟ᱾ ᱟᱫᱚ ᱱᱚᱜᱼᱚᱭ ᱤᱧ ᱛᱤᱜᱤ ᱥᱮᱢ ᱢᱮᱱ ᱠᱮᱭᱟ ᱟᱯᱱᱟᱨ ᱛᱮᱜᱮ ᱫᱟᱠᱟ ᱦᱚᱸ ᱦᱩᱭᱩᱜ ᱠᱟᱱᱟ ᱩᱛᱩ ᱦᱚᱸ ᱦᱩᱭᱩᱜ ᱠᱟᱱᱟ᱾ ᱥᱮ ᱡᱚᱛᱚᱣᱟᱜ ᱜᱮ ᱦᱩᱭᱩᱜ ᱠᱟᱱᱟ ᱛᱚ ᱚᱱᱟᱛᱮ ᱡᱚᱛᱚᱣᱟᱜ ᱜᱤᱧ ᱵᱟᱲᱟᱭ ᱜᱮᱭᱟ ᱤᱧ ᱫᱚ᱾
ᱵᱷᱟᱜᱤ ᱠᱟᱛᱷᱟ ᱥᱮᱬᱟ ᱦᱚᱸ ᱫᱚᱨᱠᱟᱨ ᱠᱟᱱᱟ ᱦᱮᱸᱥᱮ ᱡᱟᱦᱟᱸ
ᱦᱮᱸ
ᱡᱟᱦᱟᱸ ᱛᱤᱱ ᱥᱳᱢᱳᱭ ᱜᱚᱨᱮ ᱡᱟᱦᱟᱱᱟᱜ ᱵᱟᱹᱲᱤᱡ ᱤᱭᱟᱹ ᱠᱚ ᱦᱩᱭ ᱞᱮᱱ ᱠᱷᱟᱡ ᱵᱟᱹᱲᱤ ᱤᱡ ᱢᱟᱱᱮ ᱚᱲᱟᱜ ᱦᱚᱲ ᱠᱚ ᱵᱚᱢᱻ ᱨᱩᱣᱟᱹ ᱦᱟᱹᱥᱩ ᱞᱮᱱᱠᱷᱟᱡ ᱱᱤᱡᱮ ᱦᱚᱸ ᱤᱥᱤᱱ ᱠᱟᱛᱮᱫ ᱮᱢᱻ ᱡᱚᱢ ᱦᱚᱪᱚ ᱠᱚᱣᱟ ᱟᱨᱠᱤ ᱵᱷᱟᱜᱮ ᱵᱩᱡᱷᱟᱹᱜᱼᱟ ᱟᱨ ᱡᱟᱦᱟᱸᱭ ᱵᱟᱝ ᱠᱚ ᱤᱥᱤᱱ ᱵᱟᱲᱟᱭᱟ ᱩᱱᱠᱩ ᱫᱚ ᱫᱚᱢᱮ ᱠᱚ ᱟᱥᱠᱮᱫᱚᱜᱼᱟ ᱨᱩᱣᱟᱹᱜ ᱠᱟᱱ ᱨᱮᱦᱚᱭ ᱧᱮᱞᱮᱭᱟ ᱩᱱᱤ ᱦᱚᱲ ᱩᱱᱤᱜᱮ ᱫᱟᱠᱟ ᱩᱛᱩ ᱠᱚ ᱤᱥᱤᱱ ᱦᱚᱪᱚᱭᱮᱭᱟ ᱩᱱᱤ ᱜᱮᱠᱚ ᱠᱟᱹᱢᱤ ᱦᱚᱪᱚᱭᱮᱭᱟ ᱟᱨᱠᱤ ᱚᱱᱮ ᱚᱱᱠᱟᱱᱟᱜ ᱢᱤᱫᱴᱮᱱ
ᱦᱮᱸᱻ ᱟᱹᱞᱤᱧ ᱫᱚᱞᱤᱧ ᱢᱮᱱᱟ ᱵᱚᱞᱮ ᱡᱟᱦᱟᱱᱟᱜ ᱠᱟᱹᱢᱤ ᱜᱤ ᱪᱮᱫ ᱠᱟᱜ ᱫᱚ ᱟᱹᱰᱤ ᱱᱟᱯᱟᱭ ᱜᱮᱭᱟ ᱟᱨ ᱚᱱᱟᱛᱮ ᱡᱟᱦᱟᱱᱟᱜ ᱠᱟᱹᱢᱤ ᱜᱮ ᱟᱹᱞᱤᱧ ᱫᱚᱞᱤᱧ ᱪᱮᱫᱽ ᱜᱮᱭᱟ᱾ ᱟᱨ ᱡᱚᱛᱚ ᱞᱮᱠᱟᱱ ᱠᱟᱹᱢᱤ ᱵᱚᱞᱮ ᱞᱤᱧ ᱵᱟᱰᱟᱭ ᱜᱮᱭᱟ ᱞᱟᱹᱴᱩ ᱞᱟᱹᱴᱩ ᱜᱟᱹᱰᱤ ᱠᱚᱦᱚᱸᱞᱤᱧ ᱪᱟᱞᱟᱣ ᱫᱟᱲᱮᱭᱟᱜ ᱜᱮᱭᱟ ᱤᱱᱟᱹ ᱵᱟᱫᱽ ᱠᱟᱛᱮᱫ ᱵᱚᱞᱮ ᱪᱮᱫ ᱠᱚ ᱠᱟᱹᱢᱤ ᱡᱟᱹᱨᱩᱲᱚᱜᱼᱟ ᱵᱚᱞᱮ ᱱᱤᱭᱟᱹ ᱫᱤᱥᱚᱢ ᱨᱮ ᱵᱚᱞᱮ ᱛᱤᱱᱟᱹᱜ ᱞᱤᱧ ᱡᱚᱴᱮᱫ ᱛᱤᱭᱳᱜ ᱟᱠᱟᱫᱟ ᱤᱱᱟᱹᱜ ᱫᱚᱞᱤᱧ ᱵᱟᱲᱟᱭ ᱜᱮᱭᱟ ᱤᱱᱟᱹᱜ ᱜᱟᱱ ᱫᱚ ᱵᱚᱞᱮ ᱯᱩᱨᱟᱹ ᱢᱚᱸᱡᱽ ᱛᱮ ᱵᱟᱝ ᱵᱚᱞᱮ ᱮᱱᱦᱚᱸ
ᱦᱮᱸ ᱦᱮᱸ ᱵᱟᱝ ᱥᱟᱱᱟᱢ ᱞᱮᱠᱟᱱᱟᱜ ᱠᱟᱹᱢᱤ ᱜᱮ ᱢᱟᱱᱮ ᱪᱮᱫ ᱫᱚ ᱫᱚᱨᱠᱟᱨ ᱠᱟᱱᱟ ᱪᱮᱫᱟᱜ ᱥᱮ ᱢᱟᱱᱮ ᱚᱠᱛᱚ ᱪᱮᱫ ᱚᱱᱠᱟᱱᱟᱜ ᱥᱳᱢᱳᱭ ᱨᱮᱢ ᱯᱟᱲᱟᱜᱼᱟ ᱟᱨᱠᱤ ᱚᱱᱠᱟᱱᱟᱜ ᱚᱠᱛᱚ ᱨᱮᱜᱮ ᱚᱱᱟ ᱠᱚ ᱠᱟᱹᱢᱤ ᱦᱳᱭᱳᱜᱼᱟ ᱡᱮ ᱠᱟᱹᱢᱤᱢ ᱵᱟᱲᱟᱭᱟ ᱢᱮᱱᱛᱮᱫᱚ ᱫᱚᱢᱮ ᱠᱟᱹᱢᱤ ᱦᱩᱭᱩᱜ ᱛᱟᱢᱟ ᱥᱟᱨᱟᱫᱤᱱ ᱜᱮ ᱚᱱᱠᱟ ᱫᱚ ᱵᱟᱝ ᱡᱟᱦᱟᱸ ᱠᱚᱨᱮ ᱫᱚᱨᱠᱟᱨᱚᱜᱼᱟ ᱚᱱᱠᱟᱱ ᱥᱚᱢᱚᱭ ᱠᱚᱨᱮ ᱡᱩᱫᱤ ᱟᱢᱮᱢ ᱠᱟᱹᱢᱤᱭᱟ ᱛᱟᱦᱚᱞᱮ ᱵᱷᱟᱜᱮ ᱜᱮᱭᱟ ᱟᱨᱠᱤ
ᱦᱩᱹᱻ ᱟᱹᱰᱤ ᱱᱟᱯᱟᱭ ᱜᱮᱭᱟ ᱚᱱᱟ ᱠᱚ ᱪᱮᱫ ᱡᱤᱱᱤᱥ ᱫᱚ ᱟᱨ ᱢᱤᱫ ᱫᱚᱢᱮᱧ ᱫᱤᱥᱟᱹᱭᱮᱫᱟ ᱡᱮ ᱩᱱᱫᱚ ᱚᱱᱟ ᱟᱻ ᱮᱦᱚᱵ ᱮᱦᱚᱵ ᱤᱧ ᱩᱛᱩᱭᱮᱫ ᱠᱟᱱ ᱛᱟᱦᱮᱱᱟ ᱟᱫᱚ ᱚᱱᱟ ᱢᱩᱱᱜᱟᱹ ᱫᱚ ᱵᱟᱹᱧ ᱛᱤᱠᱤ ᱫᱚ ᱵᱟᱹᱧ ᱵᱟᱲᱟᱭ ᱠᱟᱱ ᱛᱟᱦᱮᱱᱟ ᱟᱫᱚ ᱢᱩᱱᱜᱟᱹ ᱟᱲᱟᱜ ᱠᱚ ᱟᱹᱜᱩᱣ ᱠᱟᱣᱫᱤᱧᱟᱹ ᱟᱫᱚᱧ ᱩᱛᱩᱭᱮᱫᱟ ᱤᱧ ᱫᱚ ᱟᱫᱚ ᱚᱸᱰᱮ ᱜᱮ ᱨᱩᱢ ᱢᱟᱹᱞᱤᱠ ᱦᱚᱸᱭ ᱛᱟᱦᱮᱸ ᱠᱟᱱᱟ ᱟᱨ ᱤᱧ ᱦᱚᱸ ᱚᱸᱰᱮ ᱜᱤᱧ ᱛᱟᱦᱮᱸ ᱠᱟᱱᱟ ᱟᱫᱚᱧ ᱩᱛᱩᱭᱮᱫᱟ ᱵᱚᱞᱮ ᱟᱫᱚ ᱤᱧ ᱫᱚ ᱚᱱᱟ ᱫᱚ ᱛᱤᱠᱤ ᱤᱭᱟᱹ ᱞᱟᱦᱟ ᱠᱤᱫᱟᱹᱧ ᱛᱟᱯᱚᱨᱟ ᱚᱱᱟ ᱯᱮᱸᱭᱟᱡ ᱟᱨ ᱚᱱᱟ ᱨᱟᱥᱩᱱ ᱠᱩᱧ ᱵᱷᱚᱨᱟᱣ ᱞᱟᱦᱟ ᱠᱮᱫᱟ ᱟᱨ ᱢᱟᱹᱨᱤᱪ ᱠᱚ ᱟᱫᱚ ᱤᱱᱟᱹ ᱟᱨ ᱤᱱᱟᱹ ᱵᱟᱫᱽ ᱫᱚ ᱦᱟᱸᱜ ᱢᱩᱱᱜᱟᱹ ᱟᱲᱟᱜ ᱤᱧ ᱵᱷᱚᱨᱟᱣ ᱠᱮᱫᱟ᱾ ᱟᱨᱤᱧ ᱜᱷᱟᱱᱴᱟᱭᱮᱫᱟ ᱟᱫᱚᱧ ᱢᱮᱱᱫᱟ ᱢᱚᱥᱞᱟ ᱫᱚ ᱵᱟᱝᱫᱚ ᱵᱟᱠᱚ ᱞᱟᱜᱟᱜᱼᱟ ᱞᱟᱜᱟᱣᱟ ᱤᱛᱟᱹ ᱠᱚ ᱢᱚᱥᱞᱟ ᱠᱚ ᱥᱟᱥᱟᱝ ᱠᱚ ᱱᱚᱶᱟ ᱤᱭᱟᱹ ᱠᱚ ᱵᱚᱞᱮ ᱵᱩᱞᱩᱝ ᱫᱚ ᱠᱚ ᱞᱟᱜᱟᱣ ᱜᱮ ᱥᱩᱞᱟᱨ ᱥᱟᱥᱟᱝ ᱫᱚᱠᱚ ᱞᱟᱜᱟᱣᱟ ᱥᱮ ᱵᱟᱠᱚ ᱞᱟᱜᱟᱣᱟ ᱤᱧ ᱚᱱᱠᱟᱭᱮᱫᱟᱭ ᱛᱟᱭᱚᱢ ᱛᱮ ᱤᱧ ᱫᱩᱧ ᱞᱟᱜᱟᱣ ᱤᱧ ᱫᱩᱧ ᱢᱮᱱᱫᱟ ᱵᱟᱝ ᱛᱷᱚᱲᱟ ᱫᱷᱟᱣ ᱤᱧ ᱞᱟᱜᱟᱣᱟ ᱯᱟᱸᱪᱚᱱᱤᱧ ᱪᱤᱠᱟᱹᱜᱼᱟ ᱤᱧᱟᱹᱜ ᱢᱮᱱᱫᱚ ᱚᱱᱟ ᱛᱟᱦᱮᱸ ᱠᱟᱱᱟ ᱵᱚᱞᱮ ᱟᱫᱚ ᱯᱩᱨᱟᱹ ᱚᱱᱟ ᱪᱟᱢᱚᱪ ᱢᱮᱱᱟᱜᱼᱟ ᱚᱱᱟᱨᱮᱧ ᱤᱭᱟᱹ ᱴᱷᱤᱠ ᱠᱮᱫᱟ ᱵᱟᱱᱟᱨᱤᱧ ᱢᱮᱥᱟ ᱴᱷᱤᱠ ᱠᱮᱫᱟ ᱟᱫᱚ ᱤᱱᱟᱹ ᱨᱮᱜᱮ ᱩᱱᱤ ᱨᱩᱢ ᱢᱟᱹᱞᱤᱠ ᱮ ᱢᱤᱛᱟᱹᱧ ᱠᱟᱱᱟ ᱟᱫᱚ ᱪᱮᱫ ᱢᱩᱱᱜᱟᱹ ᱟᱲᱟᱜ ᱨᱮ ᱱᱚᱣᱟ ᱠᱚᱢ ᱞᱟᱜᱟᱣ ᱞᱟᱹᱜᱤᱫ ᱟᱫᱚᱧ ᱢᱮᱱᱫᱟ ᱦᱮ ᱞᱟᱜᱟᱣ ᱞᱟᱹᱜᱤᱫ ᱤᱧ ᱛᱷᱚᱲᱟ ᱛᱷᱟᱲᱟ ᱵᱟᱝ ᱪᱤᱠ ᱚᱝᱠᱟᱣᱟᱣ ᱠᱟᱹᱱᱟᱹᱧ ᱟᱫᱚ ᱵᱟᱝ ᱵᱟᱠᱚ ᱞᱟᱜᱟᱣᱟ ᱟᱨ ᱠᱷᱟᱡ ᱵᱟᱝ ᱥᱤᱵᱤᱞᱟ ᱚᱝᱠᱟᱣᱟᱹᱧ ᱠᱟᱱᱟᱭ ᱟᱫᱚᱧ ᱢᱮᱱᱫᱟ ᱵᱟᱠᱚ ᱟᱫᱚ ᱵᱟᱹᱧ ᱞᱟᱜᱟᱣ ᱞᱮᱫᱟ ᱚᱱᱟᱧ ᱫᱚᱦᱚ ᱨᱩᱣᱟᱹᱲ ᱠᱤᱫᱟᱹᱧ ᱟᱫᱚ ᱛᱟᱭᱚᱢ ᱛᱮ ᱤᱧ ᱵᱚᱞᱮᱧ ᱵᱩᱡᱟᱹᱣ ᱠᱮᱫᱟ ᱟᱪᱪᱷᱟ ᱱᱚᱣᱟ ᱨᱮ ᱫᱚ ᱵᱟᱠᱚ ᱞᱟᱜᱟᱣᱟ ᱵᱟᱠᱷᱟᱡ ᱫᱚ ᱵᱟᱹᱧ ᱵᱟᱲᱟᱭ ᱠᱟᱱ ᱛᱟᱦᱮᱱᱟ ᱱᱚᱣᱟ ᱠᱚ ᱫᱚ ᱟᱫᱚ ᱟᱢ ᱫᱚ ᱢᱩᱱᱜᱟᱹ ᱟᱲᱟᱜ ᱠᱚᱫᱚᱢ ᱩᱛᱩ ᱵᱟᱲᱟᱣ ᱟᱠᱟᱜᱼᱟ ᱥᱮ ᱵᱟᱝ?...
ᱦᱮᱸ ᱦᱮᱸ ᱩᱛᱩ ᱫᱚᱧ ᱩᱛᱩ ᱵᱟᱲᱟᱣ ᱟᱠᱟᱫᱟ ᱟᱫᱚ ᱟᱹᱰᱤ ᱦᱚᱲᱜᱮ ᱟᱹᱰᱤ ᱞᱮᱠᱟ ᱠᱚ ᱩᱛᱩᱭᱟ ᱯᱩᱭᱞᱩ ᱫᱚᱠᱚ ᱛᱤᱠᱤᱭᱟ ᱢᱩᱱᱜᱟᱹ ᱟᱲᱟᱜ ᱯᱩᱭᱞᱩ ᱫᱚ ᱛᱤᱠᱤ ᱤᱭᱟᱹᱠᱚᱣᱟᱜ ᱟᱹᱰᱤ ᱦᱚᱲᱜᱮ ᱟᱨᱠᱤ ᱛᱤᱠᱤ ᱠᱟᱛᱮᱫ ᱛᱟᱭᱚᱢ ᱛᱮ ᱥᱩᱱᱩᱢ ᱠᱚ ᱫᱩᱞ ᱠᱟᱛᱮ ᱚᱱᱟ ᱠᱚ ᱤᱭᱟᱹᱭᱟ ᱟᱨᱠᱤ ᱦᱮᱸ ᱟᱲᱟᱜ ᱠᱚ ᱵᱷᱟᱹᱡᱤᱭᱟ ᱟ ᱟᱫᱷᱮᱠ ᱦᱚᱲ ᱫᱚ ᱢᱮᱱᱟᱜ ᱠᱚᱣᱟ ᱟᱜᱮ ᱥᱩᱱᱩᱢ ᱠᱚ ᱫᱩᱞ ᱞᱟᱦᱟᱭᱟ ᱛᱟᱯᱚᱨᱮ ᱨᱚᱥᱩᱱ ᱠᱚ ᱢᱟᱹᱨᱤᱪ ᱚᱱᱟ ᱠᱚ ᱪᱟᱰᱳ ᱞᱟᱦᱟᱭᱟ ᱛᱟᱯᱚᱨᱮ ᱟᱱᱮ ᱢᱩᱱᱜᱟᱹ ᱟᱲᱟᱜ ᱦᱚᱸ ᱪᱟᱰᱩᱭᱟ ᱛᱟᱯᱚᱨᱮ ᱜᱟᱱᱰᱟ ᱠᱟᱛᱮᱜ ᱟᱫᱚ ᱫᱟᱜ ᱠᱚ ᱠᱟᱴᱤᱡ ᱟᱸᱡᱮᱫ ᱞᱮᱱᱠᱷᱟᱱ ᱜᱮᱠᱚ ᱟᱬᱜᱩᱭᱟ ᱟᱹᱰᱤ ᱟᱹᱰᱤ ᱨᱚᱠᱚᱢ ᱠᱚ ᱩᱛᱩᱭᱟ ᱟᱨᱠᱤ ᱤᱧᱦᱚᱸ ᱩᱛᱩ ᱫᱩᱧ ᱵᱟᱲᱟᱭᱟ ᱦᱚᱭ ᱩᱱᱟᱹᱜ ᱴᱟ ᱫᱚ ᱵᱟᱝ ᱟᱨᱠᱤ ᱫᱟᱠᱟ ᱤᱥᱤᱱ ᱠᱚᱫᱚ ᱴᱷᱤᱠ ᱜᱤᱧ ᱫᱟᱲᱮᱭᱟᱜᱼᱟ ᱢᱮᱱᱠᱷᱟᱡ ᱩᱛᱩᱜᱮ ᱠᱟᱹᱴᱤᱡ ᱵᱟᱹᱧ ᱫᱟᱲᱮᱭᱟᱜᱼᱟ ᱡᱤᱞ ᱩᱛᱩ ᱠᱚ ᱠᱟᱹᱴᱤᱡ ᱵᱟᱝ ᱥᱤᱵᱤᱞᱚᱜ ᱛᱤᱧ ᱜᱮᱭᱟ᱾
ᱟᱪᱪᱷᱟ ᱤᱧ ᱫᱚ ᱡᱤᱞ ᱩᱛᱩ ᱠᱚᱫᱚ ᱮᱠᱟᱞᱧ ᱥᱤᱵᱤᱞ ᱚᱪᱚᱭ ᱜᱮᱭᱟ ᱚᱱᱟᱫᱚ ᱪᱤᱠᱟᱛᱮ ᱮᱱᱛᱮᱫ ᱤᱧ ᱫᱚ ᱥᱤᱵᱤᱞᱤᱧ ᱜᱮᱭᱟ ᱦᱚᱲ ᱫᱚ ᱥᱤᱵᱤᱞ ᱠᱚᱣᱟ ᱥᱮ ᱤᱧ ᱩᱛᱩ ᱞᱮᱠᱷᱟᱱᱡ ᱫᱚ ᱡᱟᱦᱱᱟᱜ ᱜᱮ ᱤᱧ ᱫᱚ ᱟᱹᱰᱤ ᱜᱮ ᱥᱤᱵᱤᱞᱤᱧᱟᱹ ᱦᱚᱲ ᱫᱚ ᱪᱮᱫᱞ ᱞᱮᱠᱟ ᱟᱹᱭᱠᱟᱹᱣᱟ ᱵᱟᱠᱳ ᱟᱹᱭᱟᱹᱠᱟᱹᱣᱟ᱾ ᱟᱨ ᱵᱟᱨ ᱦᱚᱲ ᱞᱤᱧ ᱛᱟᱦᱮᱱᱟ ᱠᱟᱱᱟ ᱟᱫᱚ ᱩᱱᱤ ᱦᱚᱸ ᱤᱧ ᱩᱛᱩ ᱞᱮᱠᱟ ᱫᱚᱭ ᱢᱮ ᱥᱤᱵᱤᱞ ᱠᱟᱱ ᱜᱮᱭᱟ ᱟᱨ ᱨᱟᱡᱽ ᱦᱚᱸᱭ ᱩᱛᱩ ᱵᱟᱲᱟᱭ ᱜᱮᱭᱟ ᱟᱹᱰᱤ ᱠᱚᱢ ᱜᱮᱭᱟ ᱟᱫᱚ ᱩᱛᱩᱭᱟ ᱤᱧ ᱜᱮ ᱡᱟᱹᱥᱛᱤ ᱫᱚᱧ ᱩᱛᱩ ᱵᱟᱲᱟᱭ ᱜᱮᱭᱟ ᱩᱱᱤ ᱫᱚ ᱠᱷᱟᱹᱞᱤ ᱫᱟᱠᱟᱭ ᱟᱨ ᱤᱧᱩᱧ ᱩᱛᱩᱭᱟ᱾ ᱟᱫᱚ ᱥᱤᱵᱤᱞᱚᱜ ᱜᱮᱭᱟ ᱮᱱᱛᱮᱫ ᱟᱫᱚ ᱟᱞᱮ ᱥᱮᱫ ᱫᱚ ᱱᱚᱜᱼᱚᱭ ᱠᱚᱭᱞᱟ ᱠᱚᱛᱮ ᱜᱮ ᱩᱛᱩᱭ ᱦᱩᱭᱩᱜᱼᱟ ᱫᱟᱠᱟᱭ ᱦᱩᱭᱩᱜᱼᱟ᱾ ᱟᱪᱷᱟ ᱟᱯᱮ ᱥᱮᱫ ᱫᱚ ᱥᱟᱦᱟᱱ ᱥᱟᱠᱟᱢ ᱠᱚᱫᱚ ᱪᱮᱫ ᱞᱮᱠᱟ ᱠᱚᱭᱞᱟ ᱛᱮᱜᱮ ᱜᱮᱥ ᱛᱮ ᱥᱮ ᱵᱚᱞᱮ ᱥᱟᱦᱟᱱ ᱥᱟᱠᱟᱢ ᱵᱤᱨ ᱠᱷᱚᱱᱟᱡ ᱯᱮ ᱟᱹᱜᱩ ᱭᱮᱫᱟ᱾
ᱵᱟᱝ ᱵᱟᱝ ᱟᱞᱮᱥᱮᱫ ᱫᱚ ᱵᱤᱨ ᱠᱚᱫᱚ ᱵᱟᱹᱱᱩᱜᱼᱟ ᱛᱚ ᱮᱢᱱᱤ ᱚᱱᱮ ᱫᱟᱨᱮ ᱯᱟᱞᱟ ᱦᱚᱸ ᱩᱱᱟᱹᱜ ᱵᱟᱹᱱᱩᱜᱼᱟ ᱟᱞᱮ ᱟᱞᱮ ᱫᱚ ᱚᱱᱮ ᱜᱮᱥ ᱠᱚᱛᱮ ᱠᱚ ᱤᱥᱤᱱ ᱵᱟᱲᱟᱭ ᱜᱮᱭᱟ ᱟᱨ ᱚᱱᱟ ᱵᱟᱫ ᱠᱟᱛᱮᱜ ᱮᱢᱱᱤ ᱥᱟᱦᱟᱱ ᱠᱚᱦᱚᱸ ᱠᱚ ᱡᱚᱜᱟᱲ ᱫᱚᱠᱚ ᱡᱚᱜᱟᱲ ᱜᱮᱭᱟ ᱦᱟᱹᱠᱩ ᱠᱚᱠᱚ ᱪᱟᱞᱟᱜ ᱜᱮᱭᱟ ᱥᱟᱦᱟᱱ ᱠᱚ ᱤᱨᱚᱜ ᱟᱫᱚ ᱚᱱᱟ ᱠᱚᱛᱮ ᱜᱮᱞᱮ ᱤᱥᱤᱱ ᱵᱟᱥᱟᱝ ᱜᱮᱭᱟ᱾
ᱟᱪᱪᱷᱟ ᱟᱞᱮᱥᱮᱫ ᱫᱚ ᱱᱚᱜᱼᱚᱭ ᱠᱚᱭᱞᱟ ᱫᱤᱥᱚᱢ ᱟᱫᱚ ᱠᱚᱭᱞᱟ ᱠᱚ ᱢᱮᱱᱟᱜ ᱛᱮ ᱚᱱᱟᱻ ᱠᱚᱭᱞᱟ ᱛᱮᱜᱮ ᱫᱟᱠᱟ ᱩᱛᱩ ᱫᱚ ᱦᱩᱭᱩᱜ ᱠᱟᱱᱟ᱾ ᱟᱨ ᱠᱚᱭᱞᱟᱛᱮ ᱡᱚᱠᱷᱚᱱ ᱠᱚᱭᱞᱟ ᱞᱟᱦᱟ ᱨᱮᱫᱚ ᱦᱟᱸᱜ ᱢᱮᱛᱟᱜᱼᱟ ᱚᱱᱟ ᱫᱚ ᱠᱚᱭᱞᱟ ᱫᱚ ᱪᱩᱞᱦᱟᱹ ᱚᱠᱟᱴᱟᱜ ᱛᱟᱦᱮᱱ ᱠᱟᱱᱟ ᱠᱚᱭᱞᱟ ᱪᱩᱞᱦᱟᱹ ᱨᱮᱭᱟᱜ ᱰᱤᱡᱟᱭᱤᱱ ᱚᱱᱟ ᱫᱚ ᱵᱚᱞᱮ ᱛᱩᱞ ᱵᱷᱚᱨᱟᱣ ᱫᱟᱲᱮᱭᱟᱜ ᱟᱢ ᱵᱷᱤᱛᱨᱤ ᱦᱚᱸ ᱵᱷᱤᱛᱨᱤ ᱵᱟᱝᱞᱮ ᱫᱟᱜ ᱠᱮᱫᱟ ᱚᱱᱟᱫᱚ ᱵᱷᱤᱛᱨᱤ ᱨᱮ ᱵᱷᱚᱨᱟᱣ ᱢᱮ ᱚᱱᱟ ᱨᱩᱢ ᱵᱷᱤᱛᱨᱤ ᱨᱮᱦ ᱚᱱᱟ ᱫᱚ ᱤᱭᱟᱹ ᱢᱮ ᱡᱟᱦᱟᱱ ᱤᱭᱮ ᱵᱟᱹᱱᱩᱜᱼᱟ ᱟᱨ ᱠᱚᱭᱞᱟ ᱡᱩᱫᱤᱢ ᱧᱮᱞ ᱠᱟᱜ ᱠᱷᱟᱡ ᱚᱱᱟ ᱫᱚ ᱡᱩᱫᱤᱢ ᱫᱟᱠᱟ ᱵᱟᱲᱟᱟᱣ ᱠᱟᱜ ᱠᱷᱟᱱᱢ ᱞᱟᱹᱭ ᱫᱟᱲᱮᱭᱟᱜᱼᱟ ᱦᱚᱸ
ᱦᱮᱸ ᱟᱫᱚ ᱠᱚᱭᱞᱟ ᱫᱚ ᱤᱥᱤᱱ ᱫᱚᱞᱮ ᱤᱥᱤᱱ ᱵᱟᱲᱟ ᱟᱠᱟᱫᱟ ᱟᱞᱮ ᱥᱩᱨ ᱨᱮᱜᱮ ᱢᱟᱱᱮ ᱤᱴᱟᱹ ᱨᱮᱱᱟᱜ ᱢᱤᱫᱴᱟᱝ ᱵᱷᱟᱴᱟ ᱢᱮᱱᱟᱜᱼᱟ ᱟᱨᱠᱤ ᱟᱫᱚ ᱚᱸᱰᱮ ᱠᱷᱚᱡ ᱠᱚᱭᱞᱟ ᱞᱮᱩ ᱠᱚᱭᱞᱟ ᱞᱮ ᱟᱹᱜᱩ ᱵᱟᱲᱟᱭ ᱜᱮᱭᱟ ᱤᱥᱤᱱ ᱫᱚᱞᱮ ᱤᱥᱤᱱ ᱤᱥᱤᱱ ᱵᱟᱲᱟ ᱟᱠᱟᱫᱟ ᱟᱫᱚ ᱩᱱᱟᱹᱜ ᱴᱟᱜ ᱫᱚ ᱵᱟᱝ ᱚᱸᱰᱮ ᱫᱚᱛᱚᱸ ᱟᱠᱚᱣᱟᱜ ᱢᱟᱱᱮ ᱫᱤᱠᱩᱣᱟᱜ ᱠᱚᱭᱞᱟ ᱠᱟᱱᱟ᱾ ᱚᱱᱟ ᱠᱚᱫᱚ ᱵᱟᱠᱚ ᱟᱹᱜᱩ ᱦᱚᱪᱚᱣᱟᱜᱼᱟ ᱟᱫᱚ ᱠᱩᱢᱵᱽᱲᱩ ᱠᱟᱛᱮᱮᱫ ᱟᱹᱜᱩ ᱵᱟᱲᱟ ᱦᱩᱭ ᱞᱮᱱ ᱛᱟᱦᱮᱱᱟ᱾ ᱚᱱᱟ ᱠᱚᱛᱮᱜᱮ ᱤᱥᱤᱱ ᱵᱟᱲᱟᱭᱮᱫ ᱛᱟᱦᱮᱸᱱ
ᱦᱮᱸ ᱵᱟᱠᱷᱟᱡ ᱫᱚ ᱚᱱᱠᱟ
ᱦᱮᱻ ᱢᱟᱱᱮ ᱚᱱᱠᱟ ᱫᱚ ᱵᱟᱹᱱᱩᱜᱼᱟ ᱟᱯᱮᱥᱮᱫ ᱡᱮᱢᱚᱱ ᱠᱷᱟᱫᱟᱱ ᱠᱚ ᱢᱮᱱᱟᱜᱼᱟ ᱟᱞᱮᱥᱮᱫ ᱫᱚ ᱠᱷᱟᱫᱟᱱ ᱠᱚᱫᱚ ᱵᱟᱹᱱᱩᱜᱼᱟ ᱠᱚᱭᱞᱟ ᱨᱮᱱᱟᱜ ᱮᱢᱱᱤ ᱟᱹᱜᱩᱭᱟᱠᱚ ᱚᱱᱠᱟ ᱚᱸᱰᱮ ᱠᱷᱚᱡ ᱜᱮᱞᱮ ᱟᱞᱮᱞᱮ ᱞᱮ ᱠᱩᱢᱵᱽᱲᱩ ᱟᱹᱜᱩᱭᱟ ᱤᱥᱤᱱ ᱵᱟᱥᱟᱝ ᱚᱱᱠᱟ ᱠᱟᱛᱮᱜ ᱜᱮ ᱦᱩᱭᱩᱜᱼᱟ᱾
ᱟᱪᱪᱷᱟ ᱟᱞᱮᱥᱮᱫ ᱫᱚ ᱱᱚᱜᱼᱚᱭ ᱠᱚᱭᱞᱟ ᱠᱚ ᱠᱷᱟᱫᱟᱱ ᱫᱚᱦᱟᱜ ᱵᱟᱹᱱᱩᱜᱼᱟ ᱡᱮᱞᱤᱭᱟᱹ ᱨᱮ ᱢᱮᱱᱟᱜ ᱜᱮᱭᱟ᱾ ᱟᱫᱚ ᱟᱞᱮ ᱥᱮᱫ ᱠᱟᱛᱮ ᱠᱚ ᱯᱟᱨᱚᱢᱟ ᱜᱟᱹᱰᱤ ᱛᱮ ᱟᱫᱚ ᱯᱟᱨᱚᱢᱟ ᱟᱠᱚ ᱛᱚ ᱩᱱ ᱥᱚᱢᱚᱭ ᱨᱮ ᱚᱱᱟ ᱜᱟᱺᱰᱤ ᱜᱷᱮᱨᱟᱣ ᱠᱟᱛᱮᱫ ᱠᱚ ᱛᱤᱭᱳᱜ-ᱟ᱾ ᱟᱫᱚ ᱛᱤᱭᱟᱹᱜᱟᱠᱚ ᱟᱨ ᱚᱱᱟ ᱛᱮᱜᱮ ᱠᱚ ᱤᱥᱤᱱ ᱵᱟᱥᱟᱝᱼᱟ᱾ ᱟᱫᱚ ᱟᱞᱮ ᱫᱚ ᱦᱟᱸᱜ ᱢᱮᱛᱟᱜ ᱢᱮ ᱚᱱᱟ ᱫᱚ ᱠᱤᱨᱤᱧ ᱛᱮᱞᱮ ᱟᱹᱜᱩᱭᱮᱫᱟ ᱢᱮᱛᱟ ᱠᱚᱣᱟᱮ ᱟᱹᱜᱩᱭ ᱯᱮ ᱱᱤᱱᱟᱹᱜ ᱟᱹᱜᱩ ᱟᱞᱮᱯᱮ ᱡᱟᱜᱮᱞᱮ ᱮᱢᱟᱯᱮᱭᱟᱯᱟᱭ ᱥᱩᱨ ᱜᱮᱭᱟ ᱛᱷᱚ ᱟᱫᱚ ᱚᱱᱟ ᱫᱚ ᱡᱟᱜᱮ ᱛᱮᱜᱮ ᱮᱢᱟᱭ ᱟᱹᱜᱩᱣᱟᱢᱟ ᱠᱚᱭᱞᱟ ᱫᱚ ᱪᱮᱫ ᱮᱸᱰᱮ ᱜᱮ ᱟᱞᱫᱚ ᱵᱟᱞᱮ ᱛᱤᱭᱳᱜ ᱛᱮ ᱚᱱᱟ ᱤᱭᱟᱹᱛᱮ
ᱦᱮᱸᱻ ᱟᱨ ᱱᱟᱹᱭ ᱠᱚᱫᱚ ᱵᱟᱹᱱᱩᱜᱼᱟ ᱱᱟᱹᱭ ᱠᱚ ᱜᱟᱰᱟ ᱠᱚ ᱟᱯᱮᱥᱮᱫ ᱚᱱᱟ ᱠᱚ ᱢᱟᱱᱮ ᱱᱟᱹᱭ ᱠᱚᱫᱚ ᱵᱟᱹᱱᱩᱜᱼᱟ
ᱵᱟᱝ ᱢᱮᱱᱟᱜ ᱜᱮᱭᱟ ᱜᱟᱰᱟ ᱠᱚᱦᱚᱸ ᱟᱫᱚ ᱟᱞᱮ ᱡᱟᱦᱟᱸᱟᱸᱜ ᱤᱧ ᱱᱤᱛᱚᱜ ᱚᱠᱟᱨᱮ ᱢᱤᱱᱟᱹᱧᱟ ᱚᱚᱱᱰᱮ ᱫᱚ ᱠᱚᱭᱞᱟ ᱢᱮᱱᱟᱜ ᱟᱠᱟᱫᱟ᱾ ᱱᱤᱛᱚᱜ ᱫᱚ ᱚᱱᱟᱛᱮ ᱚᱱᱟ ᱛᱮᱞᱮ ᱫᱟᱠᱟᱵ ᱩᱛᱩᱟ ᱟᱨ ᱟᱞᱮ ᱟᱹᱛᱩ ᱦᱚᱸ ᱥᱮ ᱟᱞᱮ ᱟ ᱟᱹᱛᱩ ᱴᱚᱞᱟ ᱦ ᱚᱠᱟᱨᱮ ᱢᱮᱱᱟᱜᱼᱟ ᱚᱸᱰᱮ ᱫᱚ ᱢᱮᱛᱟᱜ ᱢᱮ ᱚᱸᱰᱮ ᱫᱚ ᱪᱮᱫ ᱠᱚᱭᱞᱟ ᱵ ᱵᱟᱹᱱᱩᱜᱼᱟ ᱥᱮ ᱪᱮᱫ ᱚᱱᱠᱟ ᱠᱨᱮᱥᱟᱨ ᱥᱮ ᱰᱷᱤᱯᱩ ᱠᱚᱦᱚᱸ ᱪᱮᱫ ᱦᱚᱸ ᱵᱟᱹᱱᱩᱜᱼᱟ ᱢᱮᱛᱟᱜ ᱢᱮ ᱠᱷᱟᱹᱞᱤ ᱚᱱᱟ ᱫᱚ ᱯᱩᱨᱟᱹ ᱵᱤᱞᱚᱱ ᱫᱤᱥᱚᱢ ᱠᱟᱱᱟ ᱟᱨ ᱯᱩᱨᱟᱹ ᱪᱟᱥᱵᱟᱥ ᱟᱹᱰᱤ ᱱᱟᱯᱟᱭ ᱛᱮ ᱦᱩᱭᱩᱜᱼᱟ ᱟᱞᱮ ᱥᱮᱫ ᱫᱚ᱾ ᱟᱫᱚ ᱤᱧ ᱦᱟᱸᱜ ᱱᱤᱛᱚᱜ ᱢᱤᱱᱟᱹᱧ ᱱᱚᱰᱮ ᱫᱚ ᱵᱚᱞᱮ ᱥᱮᱛᱟᱜᱮ ᱜᱷᱩᱴᱩ ᱧᱚᱜ ᱜᱮᱭᱟ ᱟᱨ ᱵᱤᱨᱼ ᱵᱩᱨᱩ ᱫᱤᱥᱚᱢ ᱠᱟᱱᱟ ᱱᱚᱛᱮ ᱫᱚ ᱟᱫᱚ ᱚᱱᱟᱛᱮ ᱱᱚᱛᱮᱨᱮ ᱢᱤᱱᱟᱹᱧ ᱠᱟᱹᱫᱤᱧᱟ ᱱᱤᱛᱳᱜ ᱫᱚ ᱟᱫᱚ ᱟᱞᱮᱥᱮᱫ ᱫᱚ ᱜᱟᱰᱟ ᱠᱚᱫᱚ ᱜᱟᱱ ᱜᱮ ᱢᱮᱱᱟᱜᱼᱟ ᱟᱞᱮᱹᱮᱥᱮᱫ ᱫᱚ ᱜᱟᱰᱟ ᱜᱟᱹᱰᱭᱟᱹᱠᱚᱫᱚ ᱟᱯᱮᱥᱮᱫ ᱜᱟᱰᱟ ᱠᱚᱫᱚ ᱢᱮᱱᱟᱜᱼᱟᱥᱮ ᱵᱟᱝ ᱟ?
ᱦᱮᱸ ᱟᱞᱮᱥᱮᱫ ᱫᱚ ᱜᱟᱰᱟ ᱫᱚ ᱵᱟᱹᱱᱩᱜᱼᱟ ᱢᱮᱱᱠᱷᱟᱱ ᱱᱟᱹᱭ ᱢᱮᱱᱟᱜᱼᱟ ᱱᱟᱹᱭ ᱢᱮᱱᱟᱜᱼᱟ ᱟᱹᱰᱤ ᱵᱚᱲᱚ ᱱᱟᱹᱭ ᱚᱱᱮ ᱚᱱᱮ ᱟᱸᱡᱚᱢ ᱵᱟᱲᱟ ᱠᱟᱫᱟ ᱵᱤᱱ ᱡᱟᱹᱱᱤᱡ ᱚᱱᱮ ᱠᱚᱝᱥᱟᱵᱩᱚᱛᱤ ᱱᱟᱹᱭ ᱵᱟᱝᱠᱚ ᱞᱟᱹᱭᱟ?
ᱪᱮᱫ ᱵᱚᱱᱟᱭ?
ᱠᱚᱝᱥᱚᱵᱚᱛᱤ᱾
ᱟᱹᱻ ᱵᱟᱹᱞᱤᱧ ᱟᱸᱡᱚᱢ ᱵᱟᱲᱟ ᱠᱟᱜᱼᱟ ᱱᱚᱣᱟ ᱫᱚ ᱟᱫᱚ ᱡᱩᱫᱟᱹ ᱧᱚᱜ ᱜᱮ ᱯᱟᱥᱮᱫ ᱵᱮᱱ ᱨᱚᱲᱫᱟ ᱱᱚᱣᱟ ᱫᱚ᱾
ᱦᱮᱸ ᱦᱮᱸ ᱚᱱᱟ ᱧᱩᱛᱩᱢ ᱠᱟᱱᱟ ᱚᱱᱟ ᱱᱟᱹᱭ ᱢᱮᱱᱟᱜᱼᱟ ᱟᱞᱮᱥᱮᱫ ᱵᱚᱲᱚ ᱜᱮᱭᱟ᱾ ᱟᱫᱚ ᱚᱱᱟ ᱱᱟᱹᱭ ᱟᱲᱮᱨᱮᱢ ᱟᱹᱰᱤ ᱟᱭᱢᱟ ᱟᱞᱩ ᱠᱚ ᱦᱩᱭᱩᱜ ᱜᱮᱭᱟ ᱟᱨᱠᱤ ᱦᱩᱲᱩᱜ ᱠᱚ ᱪᱟᱥ ᱵᱟᱲᱟᱭ ᱜᱮᱭᱟ ᱟᱹᱰᱤ ᱟᱭᱢᱟ ᱡᱤᱱᱤᱥ ᱠᱚ ᱦᱩᱭᱩᱜ ᱜᱮᱭᱟ ᱠᱚᱱᱰᱦᱟ ᱠᱚ ᱫᱚᱢᱮ ᱪᱟᱥᱚᱜ ᱦᱩᱭᱩᱜᱼᱟ᱾
ᱱᱚᱣᱟ ᱠᱚ ᱪᱟᱥ ᱵᱟᱲᱟᱭ ᱜᱮᱭᱟ ᱚᱱᱟ ᱱᱟᱹᱭ ᱜᱮ ᱢᱮᱱᱟᱜᱼᱟ ᱜᱟᱰᱟ ᱠᱚᱫᱚ ᱵᱟᱹᱱᱩᱜᱼᱟ ᱟᱞᱮᱥᱮᱫ ᱫᱚ᱾
ᱱᱟᱹᱭ ᱫᱚ ᱯᱟᱥᱮᱡ ᱟᱹᱞᱤᱧᱟᱜ ᱦᱩᱫᱤᱥ ᱫᱚ ᱚᱱᱟ ᱜᱟᱰᱟ ᱠᱷᱚᱡ ᱞᱟᱹᱴᱩᱣᱟᱜ ᱡᱟᱹᱱᱤᱡ ᱠᱚ ᱢᱮᱛᱟᱜᱼᱟ ᱵᱟᱝ ᱥᱮ ᱪᱮᱫ
ᱦᱮᱸ ᱦᱮᱸ ᱦᱮᱸ ᱦᱮᱸ ᱜᱟᱰᱟ ᱢᱟ ᱫᱷᱤᱨᱤ ᱠᱚᱛᱮ- ᱯᱮᱨᱮᱡ ᱜᱮᱭᱟ ᱜᱟᱰᱟ ᱫᱚ ᱠᱤᱱᱛᱩ ᱱᱟᱹᱭ ᱫᱚ ᱥᱩᱫᱷᱩ ᱵᱟᱹᱞᱤ ᱟᱨ ᱵᱟᱹᱞᱤ ᱫᱷᱤᱨᱤ ᱫᱚ ᱵᱟᱹᱱᱩᱜ
ᱟᱪᱪᱷᱟ ᱚᱱᱠᱟᱱᱟᱜ ᱜᱮ ᱱᱟᱹᱭ ᱫᱚᱠᱚ ᱢᱮᱛᱟᱜᱼᱟ ᱟᱫᱚ ᱟᱹᱞᱤᱧ ᱫᱚ ᱮᱠᱟᱞ ᱵᱟᱹᱞᱤᱧ ᱵᱟᱰᱟᱭᱟ ᱵᱚᱞᱮ ᱱᱟᱹᱭ ᱫᱚ ᱟᱨᱦᱚᱸ ᱪᱮᱫ ᱠᱚ ᱢᱮᱛᱟᱜᱼᱟ ᱟᱭᱢᱟ ᱦᱚᱲ ᱥᱟᱶ ᱠᱚ ᱜᱟᱞᱢᱟᱨᱟᱣ ᱦᱩᱭ ᱟᱠᱟᱱᱟ ᱱᱟᱹᱭ ᱱᱟᱹᱭ ᱠᱚᱢᱮᱱᱟ ᱟᱫᱚ ᱟᱞᱤᱧ ᱫᱚ ᱜᱟᱰᱟ ᱜᱮᱞᱤᱧ ᱢᱮᱛᱟᱜᱼᱟ ᱦᱮᱸ ᱯᱟᱥ ᱥᱮ ᱩᱱᱠᱩ ᱥᱮᱫ ᱫᱚ ᱜᱟᱰᱟ ᱜᱮ ᱱᱟᱹᱭ ᱠᱚ ᱢᱮᱛᱟᱜᱼᱟ᱾ ᱟᱫᱚ ᱟᱞᱮ ᱥᱮᱫ ᱫᱚ ᱛᱮ ᱜᱟᱰᱟ ᱠᱚ ᱢᱮᱛᱟᱜᱼᱟ ᱟᱫᱚ ᱚᱱᱟ ᱫᱚ ᱵᱟᱹᱞᱤᱧ ᱵᱩᱡᱷᱟᱹᱣ ᱫᱟᱲᱮᱠᱟᱱ ᱛᱟᱦᱮᱱᱟ ᱡᱮ ᱱᱚᱣᱟ ᱫᱚ ᱪᱮᱫ ᱠᱟᱱᱟ ᱦᱟᱱᱟ ᱫᱚ᱾ ᱟᱫᱚ ᱱᱚᱜᱼᱚᱭ ᱱᱤᱛᱟᱜ ᱟᱵᱮᱱ ᱵᱮᱱ ᱞᱟᱹᱭ ᱠᱮᱫ ᱛᱮᱞᱤᱧ ᱵᱩᱡᱷᱟᱹᱣ ᱠᱮᱫᱟ ᱡᱮ ᱠᱟᱰᱟ ᱠᱟᱱᱟ ᱮᱴᱟᱜ ᱟᱨ ᱱᱟᱹᱭ ᱫᱚ ᱮᱴᱟᱜ ᱜᱮᱭᱟ᱾
ᱦᱮᱸ ᱟᱦᱚ ᱱᱩᱭ ᱨᱮᱫᱚ ᱱᱩᱭ ᱫᱚ ᱟᱹᱰᱤ ᱟᱹᱰᱤ ᱢᱟᱨᱟᱝ ᱛᱮ ᱦᱩᱭᱩᱜᱼᱟ ᱟᱨ ᱜᱟᱰᱟ ᱫᱚ ᱮᱢᱱᱤᱛᱮ ᱦᱩᱰᱤᱧ ᱜᱮᱭᱟ ᱟᱨ ᱦᱩᱰᱤᱧ ᱥᱟᱶᱛᱮ ᱚᱱᱟ ᱫᱚ ᱫᱷᱤᱨᱤ ᱠᱚ ᱚᱱᱠᱟᱱᱟᱜ ᱡᱤᱱᱤᱥ ᱟᱨᱠᱤ ᱧᱟᱢᱚᱜᱼᱟ ᱵᱚᱲᱚ ᱵᱚᱲᱚ ᱫᱷᱤᱨᱤ ᱠᱚ ᱛᱟᱦᱮᱱᱟ ᱠᱤᱱᱛᱩ ᱱᱟᱹᱭ ᱨᱮᱫᱚ ᱥᱩᱫᱩ ᱵᱟᱞᱤᱜ ᱟ ᱵᱟᱹᱞᱤ ᱟᱨᱫᱚ ᱵᱟᱹᱞᱤ ᱪᱷᱟᱲᱟ ᱮᱴᱟᱜ ᱠᱤᱪᱷᱩ ᱫᱚ ᱵᱟᱝ ᱛᱟᱦᱮᱸᱱᱟ᱾
ᱟᱪᱪᱷᱟ᱾ ᱟᱫᱚ ᱟᱞᱮ ᱥᱮᱫ ᱫᱚ ᱱᱚᱜᱼᱚᱭ ᱟᱹᱰᱤ ᱜᱟᱱ ᱜᱮ ᱢᱮᱱᱟᱜᱼᱟ ᱜᱟᱰᱟ ᱠᱚᱫᱚ ᱦᱟᱸᱜ ᱯᱩᱨᱟᱹ ᱫᱟᱜ ᱛᱟᱦᱮᱱᱟ᱾ ᱟᱫᱚ ᱱᱚᱜᱼᱚᱭ ᱥᱚᱢᱚᱭ ᱦᱚᱸ ᱟᱹᱰᱤᱜᱟᱱ ᱜᱮ ᱦᱩᱭᱩᱜ ᱠᱟᱱ ᱛᱟᱞᱟᱝᱟ ᱵᱟᱹᱭ ᱵᱟᱹᱭᱛᱮ ᱢᱩᱪᱟᱹᱫ ᱥᱮᱫ ᱪᱟᱞᱟᱜ ᱠᱟᱱᱟ᱾ ᱟᱫᱚ ᱱᱚᱝᱠᱟ ᱜᱮ ᱟᱨᱦᱚᱸ ᱞᱟᱝ ᱜᱟᱞᱢᱟᱨᱟᱣᱟ ᱛᱚᱵᱮ ᱱᱟᱣᱟ ᱥᱟᱛᱟᱢ ᱨᱮᱱ ᱫᱚᱦᱲᱟ ᱠᱚᱞ ᱠᱟᱛᱮᱫ ᱥᱮ ᱪᱮᱫ ᱵᱮᱱ ᱢᱮᱱᱫᱟ?